ᱦᱮᱞᱳ ᱦᱮᱞᱳ
ᱟᱸᱡᱚᱢᱚᱜ ᱠᱟᱱᱟ
ᱟᱸᱡᱚᱢᱚᱜ ᱠᱟᱱᱟ ᱢᱚᱸᱡᱽ ᱜᱮ ᱟᱨ ᱟᱹᱞᱤᱧ ᱟᱜ ᱨᱚᱲ ᱟᱸᱡᱚᱢᱚᱜ ᱠᱟᱱᱟ
ᱦᱩᱸ ᱟᱸᱡᱚᱢᱚᱜ ᱠᱟᱱ ᱛᱟᱵᱤᱱᱟ
ᱚᱸ ᱦᱮᱸ ᱛᱟᱦᱚᱞᱮ ᱟᱯᱮ ᱵᱮᱥ ᱵᱟᱲᱟ ᱜᱮ
ᱦᱩᱸ ᱵᱮᱥ ᱜᱮᱭᱟᱞᱮ ᱟᱞᱮ ᱫᱚ ᱟᱯᱮ ᱜᱮ ᱪᱮᱠᱟ ᱢᱮᱱᱟᱜ ᱯᱮᱭᱟ ᱫᱤᱥᱚᱢ ᱠᱚᱨᱮ
ᱟᱞᱮ ᱦᱚᱸ ᱵᱮᱥ ᱵᱟᱲᱟ ᱜᱮ ᱱᱤᱛᱚᱜ ᱫᱚ ᱫᱟᱜ ᱡᱟᱹᱲᱤ ᱵᱟᱲᱟᱭᱮᱫᱼᱟ ᱥᱮ ᱮᱱᱠᱷᱟᱱ ᱩᱱᱟᱹᱜ ᱥᱤᱛᱩᱝ ᱠᱚᱨᱮ ᱵᱟᱝ ᱠᱚᱥᱴᱚ ᱦᱩᱭᱩᱜ ᱠᱟᱱᱟ ᱵᱟᱠᱷᱟᱡ ᱫᱚ ᱥᱤᱛᱩᱝ ᱚᱠᱛᱚ ᱠᱚᱥᱴᱚ ᱜᱮᱭᱟ ᱟᱨ ᱞᱟᱭᱤᱱ ᱠᱚ ᱵᱟᱠᱚ ᱚᱲᱟᱜ ᱠᱷᱟᱡ ᱢᱟ ᱵᱤᱱᱟᱹ ᱯᱷᱮᱱ ᱛᱮᱦᱚᱸ ᱵᱟᱢ ᱛᱟᱦᱮᱸ ᱫᱟᱲᱮᱭᱟᱜᱼᱟ ᱥᱮ ᱵᱟᱝ
ᱦᱳᱭ ᱱᱚᱛᱮ ᱫᱚ ᱱᱚᱛᱮ ᱦᱚᱸ ᱚᱱᱠᱟ ᱜᱮ ᱟᱨᱠᱤ ᱫᱚᱢᱮ ᱫᱚ ᱵᱟᱭ ᱥᱤᱛᱩᱝ ᱠᱟᱫᱟ ᱠᱟᱹᱴᱤᱡ ᱰᱩᱸᱰᱨᱩᱜ ᱧᱚᱜ ᱫᱟᱜ ᱠᱟᱫᱟᱭ ᱦᱟᱞᱠᱟ ᱟᱫᱚ ᱴᱷᱤᱠ ᱜᱮ ᱵᱩᱡᱷᱟᱹᱜ ᱠᱟᱱᱟ
ᱟᱯᱮ ᱚᱱᱛᱮ ᱫᱚ ᱨᱚᱦᱚᱭ ᱵᱟᱲᱟᱜᱼᱟᱥᱮ ᱟᱹᱣᱨᱤ
ᱦᱮᱸ ᱟᱞᱮ ᱱᱚᱛᱮ ᱫᱚ ᱨᱚᱦᱚᱭ ᱵᱟᱲᱟ ᱱᱤᱛᱚᱜ ᱛᱮᱫᱚ ᱮᱦᱚᱵ ᱜᱚᱫ ᱜᱮᱭᱟ ᱞᱮ ᱡᱟᱣ ᱥᱮᱨᱢᱟ ᱜᱮ ᱟᱫᱚ ᱱᱤᱭᱟᱹ ᱵᱟᱨ ᱫᱚ ᱟᱹᱣᱨᱤᱭᱟ ᱛᱟᱞᱮᱭᱟ ᱟᱨ ᱫᱟᱜ ᱟᱹᱣᱨᱤᱭᱟ ᱛᱟᱞᱮᱭᱟ ᱵᱟᱹᱫ ᱨᱮ ᱟᱫᱚ ᱛᱟᱸᱜᱤ ᱠᱟᱫᱟᱞᱮ ᱦᱟᱸᱜ ᱛᱤᱥ ᱮ ᱫᱟᱜ ᱫᱟ ᱱᱮᱥ ᱯᱳᱭᱞᱳ ᱵᱟᱨ ᱫᱤᱱ ᱫᱟᱜ ᱞᱮᱫᱟ ᱚᱱᱟ ᱛᱮᱫᱚ ᱵᱟᱝ ᱫᱟᱜ ᱠᱟᱱᱟ ᱠᱟᱱᱟ ᱦᱟᱸᱜ
ᱦᱮᱸ
ᱟᱯᱮ ᱥᱮᱫ ᱫᱚ ᱪᱮᱜᱠᱟ
ᱟᱞᱮ ᱥᱮᱫ ᱦᱚᱸ ᱱᱤᱭᱟᱹ ᱫᱷᱟᱣ ᱫᱚ ᱟᱹᱰᱤ ᱞᱚᱜᱚᱱ ᱜᱮ ᱫᱟᱜ ᱧᱚᱜ ᱱᱟ ᱱᱤᱭᱟᱹ ᱫᱷᱟᱣ ᱫᱚ ᱟᱨ ᱦᱚᱠᱛᱚᱭ ᱫᱟᱜ ᱡᱟᱹᱲᱤ ᱠᱮᱜᱼᱟ ᱥᱮ ᱦᱚᱞᱟ ᱢᱟᱸᱫᱷᱮᱨ ᱮᱱᱠᱷᱟᱡ ᱫᱚ ᱫᱟᱜ ᱠᱚ ᱰᱷᱮᱹᱨ ᱠᱟᱱᱟ ᱥᱮ ᱮᱱᱠᱷᱟᱡ ᱫᱚ ᱵᱟᱹᱫ ᱨᱮ ᱡᱚᱵᱚᱲ ᱵᱟᱭ ᱜᱟᱱᱚᱜ ᱠᱟᱱᱟ ᱟᱨ ᱰᱷᱮᱨ ᱫᱟᱜ ᱛᱟᱸᱦᱮᱱ ᱠᱷᱟᱡ ᱫᱚ ᱩᱱᱟᱹᱜ ᱪᱮᱨᱟ ᱥᱤ ᱦᱚᱸ ᱵᱟᱭ ᱮᱢᱚᱜ ᱟᱥᱮ ᱥᱮ ᱵᱟᱝ
ᱦᱩᱸ ᱦᱩᱸ ᱟᱨ ᱛᱟᱦᱚᱞᱮ ᱤᱭᱟᱹ ᱜᱚᱫ ᱠᱟᱫᱟᱯᱮ ᱵᱟᱝ ᱮᱦᱚᱵ ᱜᱚᱫ ᱞᱟ. ᱜᱤᱫ ᱟᱯᱮ ᱠᱟᱹᱢᱤ ᱠᱚ
ᱟᱦᱚᱵ ᱞᱟᱜᱤ ᱟᱞᱮ ᱟᱫᱚ ᱛᱮᱦᱮᱧ ᱦᱟᱸᱜ ᱡᱟᱵᱚᱲ ᱠᱮᱜ ᱟ ᱜᱟᱯᱟ ᱢᱮᱭᱟᱝ ᱠᱷᱚᱡ ᱢᱟ ᱨᱚᱦᱚᱭᱟᱞᱮ ᱱᱟᱸᱜ
ᱟᱪᱪᱷᱟ
ᱟᱯᱮ ᱚᱱᱛᱮ ᱫᱟᱜ ᱡᱟᱹᱲᱤ ᱵᱟᱲᱟᱭᱮᱜᱼᱟ ᱥᱮ ᱵᱟᱝ
ᱟᱞᱮ ᱱᱚᱛᱮ ᱱᱤᱛᱚᱜ ᱫᱚ ᱦᱟᱸᱜ ᱵᱟᱭ ᱡᱟᱹᱲᱤᱭᱮᱜᱼᱟ ᱛᱚᱵᱮ ᱵᱩᱡᱷᱟᱹᱜ ᱠᱟᱱᱟ ᱚᱱᱠᱟ ᱮᱸ ᱢᱤᱫ ᱵᱟᱨ ᱜᱷᱚᱱᱴᱟ ᱢᱚᱫᱽᱫᱷᱮ ᱨᱮ ᱦᱚᱭᱛᱚ ᱡᱟᱹᱲᱤ ᱜᱚᱫᱟᱭ ᱦᱟᱸᱜ ᱫᱟᱜ
ᱦᱩᱸ
ᱛᱟᱦᱚᱞᱮ ᱩᱸ ᱪᱮᱫ ᱠᱚ ᱞᱟᱹᱭᱟ ᱛᱟᱦᱚᱞᱮ ᱱᱮᱛᱟᱨ ᱫᱚ ᱚᱲᱟᱜ ᱠᱚᱨᱮ ᱜᱮ ᱟᱨᱠᱤ ᱡᱟᱦᱟᱱᱟᱜ ᱯᱚᱨᱚᱵᱽ ᱯᱩᱱᱟᱹᱭ ᱠᱚᱨᱮ ᱯᱟᱛᱟ ᱴᱟᱺᱰᱤ ᱠᱚ ᱵᱟᱝ ᱦᱩᱭᱩᱜ ᱠᱟᱱᱟ ᱚᱱᱛᱮ
ᱦᱮᱸ ᱦᱩᱭ ᱱᱟ ᱦᱚᱞᱟ ᱢᱟᱸᱫᱷᱮᱨ ᱱᱚᱣᱟ ᱟᱞᱮᱥᱮᱫ ᱨᱮᱜᱮ ᱦᱩᱭ ᱱᱟ ᱵᱩᱨᱩ ᱯᱟᱛᱟ ᱱᱟᱜ ᱟᱸᱡᱚᱢ ᱠᱟᱜ ᱜᱮᱭᱟᱢ ᱯᱟᱞᱮᱫ ᱜᱚᱴᱟ ᱥᱟᱞᱟᱜ
ᱦᱳᱭ ᱦᱳᱭ
ᱛᱟᱦᱚᱞᱮ ᱚᱸᱰᱮ ᱵᱤᱱ ᱦᱮᱡ ᱞᱮᱱᱟ ᱥᱮ ᱵᱟᱵᱤᱱ ᱦᱮᱡ ᱞᱮᱱᱟ
ᱵᱩᱨᱩ ᱯᱟᱛᱟ ᱥᱮ ᱪᱟᱞᱟᱣ ᱨᱮᱱᱟᱜ ᱤᱪᱪᱷᱟᱹ ᱫᱚ ᱛᱟᱦᱮᱸ ᱞᱮᱱᱟ ᱢᱮᱱ ᱠᱷᱟᱱ ᱟᱹᱰᱤ ᱜᱮ ᱤᱭᱟᱹ ᱮᱱ ᱛᱚ ᱵᱮᱲᱟ ᱜᱚᱫ ᱱᱟ ᱥᱮᱛᱟᱜ ᱠᱷᱚᱱ ᱫᱟᱜ ᱮ ᱡᱟᱹᱲᱤ ᱠᱮᱫᱟᱭ ᱚᱱᱠᱟ ᱵᱟᱨᱚᱴᱟ ᱮᱠᱴᱟ ᱦᱟᱹᱨᱤᱡ ᱟᱫᱚ ᱳᱰᱳᱨ ᱛᱮ ᱫᱮᱨᱤᱭᱮᱱ ᱠᱷᱟᱱ ᱟᱫᱚ ᱵᱟᱝ ᱪᱟᱞᱟᱣ ᱦᱩᱭ ᱞᱮᱱᱟ
ᱚᱸ ᱟᱞᱮ ᱥᱮᱫ ᱱᱚᱝᱠᱟ ᱫᱟᱜ ᱮ ᱡᱟᱹᱲᱤᱭᱮᱜ ᱛᱟᱦᱮᱸᱡᱼᱟ ᱟᱞᱮ ᱫᱚ ᱥᱩᱨ ᱦᱚᱲ ᱥᱮ ᱮᱱᱠᱷᱟᱡ ᱫᱚ ᱱᱚᱸᱰᱮ ᱫᱚ ᱥᱮᱴᱮᱨ ᱞᱮᱜ-ᱟ ᱞᱮ ᱠᱤ ᱵᱟ ᱱᱚᱸᱰᱮ ᱫᱚ ᱥᱚᱸᱜᱮ ᱵᱚ ᱥᱮᱴᱮᱨᱚᱜᱼᱟ ᱵᱟᱠᱷᱟᱡ ᱩᱢᱩᱞ ᱩᱢᱩᱞ ᱛᱮᱵᱚ ᱥᱮᱱᱚᱜᱼᱟ ᱟᱨ ᱟᱯᱮ ᱫᱚ ᱯᱟᱞᱮ ᱠᱟᱹᱴᱤᱡ ᱡᱮᱞᱮᱧ ᱦᱚᱨ
ᱦᱳᱭ ᱠᱟᱹᱴᱤᱡ ᱞᱮ ᱡᱷᱟᱹᱞ ᱧᱚᱜ ᱜᱮᱭᱟ ᱛᱟᱹᱣ ᱨᱮᱦᱚᱸ ᱡᱚᱠᱷᱚᱱ ᱮᱠᱴᱟ ᱫᱩᱴᱟ ᱥᱮᱫ ᱫᱟᱜ ᱵᱚᱱᱫᱚ ᱠᱮᱫᱟᱭ ᱫᱟᱜ ᱡᱟᱹᱲᱤ ᱟᱫᱚ ᱛᱟᱹᱣ ᱵᱚᱠᱚᱧ ᱛᱟᱠᱚ ᱫᱚᱠᱚ ᱪᱟᱞᱟᱣᱮᱱ ᱜᱮᱭᱟ ᱟᱨ ᱪᱟᱞᱟᱣ ᱫᱚᱠᱚ ᱪᱟᱞᱟᱣᱮᱱ ᱜᱮᱭᱟ ᱟᱨᱠᱤ ᱟᱫᱚ ᱛᱟᱹᱣ ᱨᱮᱦᱚᱸ ᱤᱧᱜᱮ ᱵᱟᱹᱧ ᱪᱟᱞᱟᱣ ᱞᱮᱱᱟ
ᱱᱤᱭᱟᱹ ᱫᱷᱟᱣ ᱢᱟ ᱟᱹᱰᱤ ᱠᱚ ᱵᱚᱫᱚᱞ ᱠᱟᱜ-ᱟ, ᱵᱟᱢ ᱧᱮᱞ ᱠᱟᱜ ᱟ ᱟᱢ ᱢᱟ ᱦᱟᱱᱟ ᱫᱚᱢ ᱩᱱᱟᱹᱜ ᱵᱟᱠᱚ ᱵᱚᱫᱚᱞ ᱞᱮᱜᱼᱟ ᱱᱤᱭᱟᱹ ᱫᱷᱟᱣ ᱫᱚ ᱟᱹᱰᱤ ᱪᱮᱦᱨᱟ ᱜᱚᱴᱟ ᱠᱮᱢᱨᱟ ᱠᱚ ᱤᱭᱟᱹ ᱠᱚ ᱜᱚᱴᱟ ᱠᱚ ᱞᱟᱜᱟᱣ ᱠᱟᱜ-ᱟ ᱥᱮ ᱟᱹᱰᱤ ᱢᱚᱸᱡᱽ ᱜᱮ ᱵᱩᱡᱷᱟᱹᱜ ᱠᱟᱱ ᱛᱟᱦᱮᱸᱜ-ᱟ ᱟᱨ ᱟᱹᱰᱤ ᱵᱷᱤᱱᱟᱹ ᱜᱮ
ᱟᱹᱞᱤᱧ ᱡᱚᱠᱷᱚᱱᱞᱤᱧ ᱪᱟᱞᱟᱣ ᱞᱮᱱᱟ ᱩᱱ ᱫᱚ ᱵᱟᱝᱢᱟ ᱥᱤᱲᱤ ᱦᱚᱸ ᱩᱱᱫᱚ ᱵᱟᱠᱚ ᱞᱟᱜᱟᱣ ᱟᱠᱟᱫᱟ᱾ ᱱᱤᱛᱚᱜ ᱫᱚ ᱵᱟᱝᱢᱟ ᱥᱤᱲᱤ ᱦᱚᱸᱠᱚ ᱞᱟᱜᱟᱣ ᱟᱠᱟᱫᱟ ᱚᱝᱠᱟ ᱾ ᱠᱷᱚᱵᱚᱨ ᱟᱸᱡᱚᱢᱚᱜ ᱠᱟᱱᱟ ᱟᱫᱚ ᱵᱟᱹᱞᱤᱧ ᱧᱮᱞ ᱟᱹᱜᱩ ᱟᱠᱟᱫᱟ ᱯᱚᱨᱮᱨ ᱥᱮᱨᱢᱟ ᱥᱮᱫ ᱞᱤᱧ ᱢᱚᱱᱮᱭᱮᱫ-ᱟ ᱧᱮᱞ ᱦᱩᱭᱩᱜᱼᱟ ᱪᱟᱞᱟᱣ ᱦᱩᱭᱩᱜᱼᱟ ᱾
ᱚᱸᱻ ᱦᱚᱸ ᱛᱚ᱾
ᱪᱟᱥ ᱠᱟᱹᱢᱤ ᱵᱟᱫ ᱵᱟᱲᱟᱭᱮᱫ-ᱟ᱾
ᱪᱮᱫ ᱵᱤᱱ ᱞᱟᱹᱭᱮᱜᱼᱟ?
ᱪᱟᱥ ᱠᱟᱹᱢᱤ ᱵᱟᱫ ᱠᱟᱛᱮᱫ ᱟᱨ ᱪᱮᱫ ᱠᱚ ᱯᱮ ᱪᱤᱠᱟᱹ ᱵᱟᱲᱟᱭᱮᱫ-ᱟ?
ᱟᱫᱚ ᱪᱟᱥ ᱢᱟ ᱵᱟᱝ ᱮᱦᱚᱵᱚᱜ ᱫᱚ ᱟᱨ ᱪᱮᱫ ᱤᱭᱟᱹ ᱠᱚ ᱱᱚᱸᱰᱮ ᱚᱲᱟᱜ ᱨᱮ ᱢᱤᱫᱴᱟᱝ ᱰᱟᱹᱞᱟᱹᱭᱮᱜ-ᱟ ᱞᱮ ᱥᱮ ᱚᱸᱰᱮ ᱜᱮ ᱠᱟᱹᱴᱤᱡ ᱤᱭᱟᱹ ᱮᱸᱜ ᱠᱩᱨᱩᱢᱩᱴᱩ ᱫᱚ ᱚᱸᱰᱮ ᱜᱮᱞᱮ ᱪᱷᱩᱴᱟᱹᱣ ᱜᱚᱫ ᱠᱟᱱᱟ ᱠᱟᱹᱴᱤᱡ ᱦᱟᱸᱜ ᱟᱣᱨᱤ ᱞᱚᱥᱚᱫ ᱦᱚᱪᱚᱭᱟ ᱥᱮ ᱮᱝᱠᱷᱟᱱ ᱞᱮ-ᱸ ᱮᱱᱠᱷᱟᱱ ᱱᱚᱸᱰᱮ ᱚᱠᱛᱚ ᱠᱮᱪᱮᱨ ᱠᱮᱪᱮᱨ ᱞᱚᱥᱚᱫᱚᱜ ᱠᱟᱱᱟ ᱥᱮ ᱮᱱᱠᱷᱟᱡ ᱢᱟ ᱩᱱᱟᱹᱜ ᱞᱚᱥᱚᱫ ᱢᱟ ᱤᱭᱟ. ᱠᱟᱴᱟ ᱠᱚ ᱤᱭᱟᱹ ᱠᱚ ᱯᱟᱨᱚᱢ ᱠᱚ ᱟᱹᱲᱤᱥ ᱜᱮ ᱵᱩᱡᱷᱟᱹᱜᱼᱟ ᱮᱱᱠᱷᱟᱡ ᱟᱞᱮᱭᱟ ᱪᱚ ᱢᱤᱫ ᱜᱷᱟᱹᱲᱤᱡ ᱰᱟᱹᱞᱟᱹᱭ ᱜᱚᱫᱟ ᱵᱚ ᱦᱩᱰᱤᱧ ᱧᱚᱜ ᱜᱮᱭᱟ ᱥᱮ ᱦᱟᱸᱜ ᱢᱤᱫ ᱫᱤᱱ ᱛᱮᱜᱮ ᱯᱩᱨᱟᱹᱜᱼᱟ ᱛᱚ ᱚᱱᱟ ᱠᱟᱹᱴᱤᱡ ᱞᱮ ᱠᱩᱨᱩᱢᱩᱴᱩ ᱪᱷᱩᱴᱟᱹᱣ ᱠᱟᱱᱟᱞᱮ
ᱟᱪᱪᱷᱟ
ᱟᱯᱮ ᱫᱚ ᱪᱮᱫ ᱠᱚ ᱯᱮ ᱪᱤᱠᱟᱹ ᱵᱟᱲᱟᱭᱮᱫ-ᱟ ᱛᱟᱦᱞᱮ?
ᱱᱤᱛᱚᱜ ᱫᱚ ᱚᱲᱟᱜ ᱠᱚᱨᱮ ᱜᱮ ᱢᱮᱱᱟᱜ ᱞᱮᱭᱟ ᱟᱫᱚ ᱵᱤᱥᱮᱥ ᱠᱤᱪᱷᱩ ᱠᱟᱹᱢᱤ ᱵᱟᱹᱱᱩᱜᱼᱟ᱾ ᱟᱨ ᱱᱚᱛᱮ ᱫᱚ ᱤᱭᱟᱹ ᱠᱚ ᱱᱤᱛᱚᱜ ᱚᱠᱛᱚ ᱫᱚ ᱫᱚᱢᱮ ᱯᱩᱴᱠᱟᱹ ᱠᱚ ᱩᱫ ᱠᱚ ᱧᱟᱢᱚᱜ ᱜᱮᱭᱟ ᱛᱚ ᱟᱫᱚ ᱪᱟᱞᱟᱣ ᱞᱮᱱᱟ ᱠᱤᱱ ᱢᱟ ᱛᱟᱹᱠᱤᱱ ᱵᱤᱨ ᱯᱷᱩᱴᱠᱟᱹ ᱟᱨ ᱵᱟᱹᱞᱤ ᱩᱫ ᱠᱚ ᱠᱤᱱ ᱦᱟᱞᱟᱝ ᱟᱹᱜᱩ ᱠᱮᱫᱟ᱾
ᱚᱻ ᱟᱞᱮ ᱥᱮᱫ ᱫᱚ ᱚᱱᱟ ᱯᱩᱴᱠᱟᱹ ᱠᱚ ᱩᱫ ᱠᱚᱫᱚ ᱵᱟᱠᱚ ᱚᱢᱚᱱᱚᱜ ᱠᱟᱱᱟ᱾ ᱤᱱᱠᱟᱹ ᱢᱤᱫ-ᱵᱟᱨ ᱤᱱᱠᱟᱹ ᱤᱭᱟᱹ ᱠᱚᱠᱚ ᱚᱢᱚᱱᱚᱜᱼᱟ ᱩᱫ ᱠᱚ ᱟᱹᱰᱤ ᱠᱷᱩᱵ ᱠᱚᱢ ᱚᱱᱟᱦᱚᱸ᱾ ᱢᱤᱫ ᱵᱟᱨᱮᱢ ᱧᱟᱢᱟ, ᱩᱱᱟᱹᱜ ᱟᱯᱮ ᱥᱮᱡ ᱫᱚ ᱯᱟᱞᱮᱫ ᱰᱷᱮᱨ ᱧ ᱯᱩᱴᱠᱟᱹᱣ ᱠᱟᱱᱟ ᱠᱚ ᱱᱤᱭᱟᱹ ᱫᱷᱟᱣ ᱫᱚ ᱩᱫ-ᱩᱫ ᱠᱚ?
ᱦᱩᱸ ᱱᱤᱭᱟᱹ ᱫᱷᱟ ᱫᱚ ᱟᱹᱰᱤ ᱡᱟᱹᱥᱛᱤ ᱜᱮ ᱵᱩᱡᱷᱟᱹᱜ ᱠᱟᱱᱟ ᱚᱝᱠᱟ ᱟᱨ ᱚᱱᱟ ᱵᱟᱫ ᱠᱟᱛᱮ ᱛᱮᱦᱚᱸ ᱤᱭᱟᱹ ᱠᱚ ᱧᱟᱢᱚᱜ ᱜᱮᱭᱟ ᱚᱱᱮ ᱢᱚᱛᱟᱢ‌ᱩᱫ ᱠᱚ ᱵᱩᱥᱩᱵ ᱩᱫ ᱠᱚ ᱾
ᱦᱩᱸ
ᱟᱨ ᱟᱹᱰᱤ ᱨᱮᱠᱚᱢᱥᱜ ᱜᱮ ᱧᱟᱢᱚᱜᱼᱟ ᱟᱞᱮ ᱱᱚᱛᱮ ᱫᱚ ᱟᱫᱚ ᱤᱭᱟᱹ ᱥᱚᱢᱚᱭ ᱫᱚ ᱡᱚᱠᱷᱚᱱ ᱟᱹᱰᱤ ᱡᱟᱹᱥᱛᱤ ᱧᱟᱢᱚᱜᱼᱟ ᱩᱱᱫᱚ ᱵᱟᱡᱟᱨ ᱥᱮᱫ ᱦᱚᱸ ᱤᱫᱤ ᱦᱩᱭᱩᱜ ᱜᱮᱭᱟ ᱟᱹᱠᱷᱨᱤᱧ᱾
ᱦᱩᱸᱻ
ᱚᱱᱠᱟ ᱟᱯᱮ ᱚᱱᱛᱮ ᱫᱚ ᱛᱟᱦᱞᱮ ᱵᱤᱨ ᱤᱭᱟᱹ ᱠᱚᱫᱚ ᱠᱚᱢ ᱜᱮᱭᱟ ᱥᱮ ᱪᱮᱫ ᱵᱤᱨ ᱵᱩᱨᱩ ᱠᱚᱫᱚ?
ᱟᱞᱮ ᱵᱩᱨᱩ ᱫᱚ ᱢᱮᱱᱟᱜ ᱜᱮᱭᱟ ᱩᱱᱟᱹᱜ ᱥᱩᱨ ᱨᱮᱫᱚ ᱵᱟᱝᱜᱮ ᱠᱟᱹᱴᱤᱡ ᱡᱟᱹᱞᱤᱧ ᱧᱚᱜ ᱜᱮᱭᱟ ᱮᱱᱠᱷᱟᱡ ᱫᱚ ᱯᱮ ᱩᱴᱷᱟᱹᱜ-ᱟ ᱥᱮ ᱵᱟᱭ ᱮ ᱥᱟᱭᱠᱮᱞ ᱠᱚᱛᱮ ᱜᱟᱹᱰᱤ ᱠᱚᱛᱮ ᱜᱮ ᱩᱴᱷᱟᱹᱣ ᱜᱟᱱᱚᱜᱼᱟ ᱛᱟᱲᱟᱢ ᱛᱮᱫᱚ ᱡᱷᱟᱹᱞ ᱧᱚᱜ ᱜᱮᱭᱟ ᱥᱮ ᱟᱨ ᱱᱚᱣᱟ ᱤᱭᱟᱹ ᱜᱟᱲ ᱵᱤᱨ ᱠᱚᱨᱮᱡ ᱜᱮ ᱧᱟᱢ ᱵᱟᱲᱟᱜᱼᱟ ᱠᱟᱹᱴᱤᱡ ᱡᱚᱢ ᱵᱟᱲᱟ ᱠᱚᱣᱟ ᱞᱮ ᱟᱫᱚ ᱟᱨ ᱟᱯᱮ ᱞᱮᱠᱟ ᱩᱱᱟᱹᱜ ᱟᱹᱠᱷᱨᱤᱧ ᱫᱚ ᱵᱟᱝᱜᱮ ᱚᱠᱟᱨᱮ ᱩᱱᱟᱹᱜ ᱫᱚᱵᱤᱱ ᱧᱟᱢᱟ᱾ ᱟᱠᱷᱨᱤᱧ ᱟᱹᱵᱤᱱ ᱛᱤᱱᱟᱹᱜ ᱟᱨ ᱡᱚᱢ ᱟᱵᱤᱱ ᱛᱤᱱᱟᱹᱜ ᱮᱱᱠᱷᱟᱱ ᱡᱚᱢ ᱜᱮ ᱠᱷᱟᱹᱞᱤ᱾ ᱟᱨ ᱰᱷᱮᱨ ᱧᱚᱜ ᱵᱤᱱ ᱧᱟᱢ ᱠᱷᱟᱡ ᱫᱚ ᱟᱹᱠᱷᱨᱤᱧ ᱜᱮᱭᱟᱵᱤᱱ ᱥᱮ ᱵᱟᱝ?
ᱦᱚᱭ ᱱᱚᱛᱮ ᱫᱚ ᱚᱠᱟ ᱦᱤᱞᱚᱜ ᱠᱚᱨᱮ ᱫᱚ ᱰᱷᱮᱨ ᱜᱮ ᱧᱟᱢ ᱜᱚᱫᱚᱜ ᱜᱮᱭᱟ ᱾ ᱟᱨ ᱯᱩᱴᱠᱟᱹ ᱨᱮᱱᱟᱜ ᱫᱟᱢ ᱦᱚᱸ ᱦᱟᱱᱮ ᱠᱮᱡᱤ ᱨᱮ ᱟᱴᱥᱚ ᱴᱟᱠᱟ ᱟᱠᱟᱱᱟ᱾ ᱟᱫᱚ ᱚᱱᱟ ᱦᱚᱛᱮᱜ ᱛᱮ ᱡᱚᱫᱤ ᱡᱟᱦᱟᱸᱭ ᱜᱮ ᱵᱟᱹᱲᱛᱤ ᱧᱚᱜ ᱠᱚ ᱧᱟᱢᱟ ᱚᱱᱟ ᱫᱚ ᱠᱚᱢ ᱧᱚᱜ ᱠᱚ ᱦᱟᱹᱴᱤᱧ ᱵᱟᱲᱟ ᱡᱚᱜ ᱜᱮᱭᱟ ᱟᱛᱳ ᱠᱚᱨᱮᱫ ᱟᱨ ᱡᱟᱹᱥᱛᱤ ᱧᱚᱜ ᱟᱹᱰᱤ ᱡᱟᱹᱥᱛᱤ ᱠᱚ ᱧᱟᱢ ᱞᱮᱠᱷᱟᱱ ᱩᱱ ᱫᱚ ᱵᱟᱡᱟᱨ ᱥᱮᱫ ᱠᱚ ᱤᱫᱤ ᱜᱮᱭᱟ᱾
ᱚᱻ
ᱟᱨ ᱛᱟᱦᱚᱞᱮ ᱫᱤᱥᱚᱢ ᱠᱚᱨᱮ ᱡᱚᱛᱚ ᱦᱚᱲ ᱜᱮ ᱵᱷᱟᱜᱤ ᱜᱮᱭᱟ ᱠᱚ ᱦᱮᱸ ᱵᱟᱝ?
ᱦᱚᱸ
ᱟᱢ ᱫᱚ ᱪᱮᱫ ᱠᱚᱢ ᱪᱤᱠᱟᱹ ᱵᱟᱲᱟᱭᱮᱫᱼᱟ
ᱱᱤᱛᱚᱜ ᱫᱚ ᱪᱮᱫ ᱦᱚᱸ ᱵᱟᱝ ᱚᱲᱟᱜ ᱠᱚᱨᱮᱜ ᱜᱮ ᱠᱟᱹᱢᱤ ᱵᱟᱲᱟᱟᱭ ᱦᱩᱭᱩᱜ ᱠᱟᱱᱟ ᱱᱚᱜ ᱚᱭ ᱡᱟᱹᱯᱩᱫ ᱮᱦᱚᱵ ᱟᱠᱟᱱᱟ ᱛᱟᱦᱚᱞᱮ ᱟᱞᱮ ᱫᱚ ᱦᱟᱸᱜ ᱤᱭᱟᱹ ᱪᱮᱛᱟᱱ ᱨᱮᱜᱮ ᱵᱷᱚᱨᱥᱟ ᱛᱟᱞᱮ ᱠᱟᱴ ᱛᱮᱜᱮ ᱞᱮ ᱤᱥᱤᱱ ᱵᱟᱲᱟᱭ ᱜᱮᱭᱟ ᱟᱨ ᱜᱮᱥ ᱫᱚᱦᱟᱸᱜ ᱵᱟᱹᱱᱩᱜ ᱛᱟᱞᱮᱭᱟ ᱛᱟᱦᱚᱞᱮ ᱚᱱᱟ ᱦᱚᱛᱮ ᱛᱮ ᱥᱟᱦᱟᱱ ᱯᱟᱲᱟᱜ ᱠᱟᱛᱮ ᱚᱲᱟᱜ ᱥᱮᱫ ᱵᱟᱭ ᱦᱩᱭᱩᱜ ᱠᱟᱱᱟ ᱡᱟᱹᱯᱩᱫ ᱨᱮ
ᱦᱮᱸ ᱦᱮᱸ
ᱫᱟᱠᱟ ᱠᱚ ᱤᱥᱤᱱ ᱞᱟᱹᱜᱤᱫ
ᱟᱞᱮ ᱦᱚᱸ ᱤᱱᱠᱮ ᱟᱞᱮ ᱦᱚᱸ ᱠᱟᱹᱴ ᱛᱮᱜᱮ ᱞᱮ ᱤᱥᱤᱱ ᱵᱟᱲᱟᱭᱟ ᱥᱮ ᱚᱠᱟᱨᱮ ᱜᱮᱥ ᱵᱮᱱ ᱦᱟᱛᱟᱣ ᱠᱮᱭᱟ ᱥᱮ ᱵᱟᱝ ᱜᱮ ᱮᱱᱠᱷᱟᱱ ᱫᱚ ᱥᱟᱦᱟᱱ ᱠᱟᱛᱮ ᱜᱮ᱾ ᱟᱨᱥᱟᱦᱟᱱ ᱫᱚ ᱢᱟᱲᱟᱝ ᱞᱮᱠᱟ ᱞᱮ ᱵᱟᱭ ᱟᱠᱟᱫᱼᱟ ᱥᱮ ᱮᱱᱠᱷᱟᱡ ᱵᱟᱭ ᱠᱚᱫᱚ ᱵᱟᱭ ᱦᱩᱭᱩᱜ ᱠᱟᱱᱟ᱾
ᱦᱩᱸ
ᱟᱫᱚ ᱠᱩᱨᱩᱢᱩᱴᱩ ᱞᱮ ᱪᱷᱩᱴᱟᱹᱣ ᱞᱮᱭᱟ ᱥᱮ ᱚᱱᱟ ᱥᱮ ᱮᱱᱠᱷᱟᱱ ᱫᱚ ᱠᱟᱹᱴᱤᱡ ᱨᱮ ᱨᱮᱸᱜᱮᱡ ᱠᱟᱱ ᱫᱟᱠᱟ ᱞᱩ
ᱦᱮᱸ ᱟᱨ ᱛᱟᱦᱞᱮ ᱰᱟᱹᱜᱽᱨᱤ ᱠᱟᱰᱟ ᱠᱚᱯᱮ ᱟᱹᱥᱩᱞ ᱟᱠᱟᱜ ᱠᱚᱣᱟ
ᱦᱮᱸ ᱰᱟᱹᱜᱽᱨᱤ ᱠᱟᱰᱟ ᱠᱚᱫᱚ ᱞᱮ ᱟᱹᱥᱩᱞ ᱟᱠᱟᱫ ᱠᱚᱜᱮᱭᱟ ᱠᱟᱰᱟ ᱠᱷᱚᱱ ᱰᱟᱝᱨᱤ ᱦᱟᱜ᱾
ᱦᱩᱭ ᱾
ᱟᱭᱢᱟ ᱟᱭᱢᱟ ᱠᱚ ᱨᱚᱲᱟ ᱮᱱᱠᱟᱱᱡ ᱛᱚ ᱫᱚ ᱰᱟᱝᱨᱤ ᱠᱚ ᱫᱚᱦᱚ ᱠᱟᱠᱤᱱ ᱦᱩᱭᱩᱜ ᱟ ᱵᱟᱨᱭᱟ ᱥᱮ ᱪᱮᱫ ᱚᱱᱟᱨᱮ ᱠᱟᱹᱴᱤᱡ ᱦᱚᱲ ᱮᱢᱚᱜ ᱦᱩᱭᱩᱜᱼᱟ ᱟᱨ ᱟᱨ ᱟᱨ ᱢᱮᱨᱚᱢ ᱠᱚᱫᱚ ᱩᱱᱟᱹᱜ ᱵᱟᱪᱩᱜ
ᱦᱮᱸ
ᱟᱨ ᱟᱯᱮ ᱨᱮᱱ ᱫᱚ
ᱟᱞᱮᱨᱮ ᱨᱮᱱ ᱫᱚ ᱱᱤᱛᱚᱜ ᱫᱚ ᱵᱟᱹᱱᱩᱜ ᱠᱚᱛᱟ ᱞᱮᱭᱟ ᱦᱟᱸᱜ ᱢᱤᱫᱴᱮᱱ ᱜᱟᱹᱭ ᱛᱟᱦᱮᱸ ᱠᱟᱱᱟᱭ ᱩᱱᱤ ᱦᱚᱸ ᱞᱟᱦᱟ ᱛᱮᱢᱟ ᱟᱹᱠᱷᱨᱤᱧ ᱟᱨ ᱤᱭᱟᱹ ᱨᱮᱫᱚ ᱛᱟᱦᱚᱞᱮ ᱡᱚᱠᱷᱚᱱ ᱦᱳᱲᱳ ᱤᱨ ᱠᱚ ᱦᱩᱭᱩᱜ ᱛᱟᱯᱮᱭᱟ ᱨᱟᱠᱟᱵ ᱪᱟᱵᱟᱭ ᱟᱯᱮ ᱦᱮ ᱥᱮ ᱩᱱᱫᱚ ᱛᱟᱦᱚᱞᱮ ᱡᱟᱦᱟᱱᱟᱜ ᱯᱮ ᱨᱚᱦᱚᱭ ᱜᱮᱭᱟ ᱥᱮ ᱵᱟᱝ ᱛᱩᱲᱤ ᱠᱚ ᱠᱚᱰᱨᱟ ᱠᱚ
ᱦᱮᱸ ᱟᱞᱮᱫᱚ ᱦᱩᱲᱩ ᱨᱟᱠᱟᱵ ᱯᱚᱨᱮ ᱫᱚ ᱤᱭᱟᱹ ᱤᱭᱟᱹ ᱠᱚᱧ ᱨᱚᱦᱚᱭᱟ ᱤᱭᱟᱹ ᱟᱨ ᱛᱩᱲᱤ ᱠᱚᱜᱮ ᱟᱨᱚ ᱢᱩᱞᱟᱹ ᱠᱚ ᱩᱱ ᱡᱚᱠᱷᱟᱡ ᱛᱩᱲᱤ ᱠᱚᱞᱮ ᱵᱮᱥᱤ ᱫᱚᱞᱮ ᱨᱚᱦᱚᱭᱟ ᱤᱭᱟᱹ ᱛᱩᱲᱤ ᱩᱱ ᱡᱚᱠᱷᱟᱡ ᱮ ᱥᱤᱵᱤ ᱞᱟᱥᱮ ᱚᱱᱠᱟ ᱛᱩᱲᱤ ᱪᱟᱥ ᱞᱟᱹᱜᱤᱫ ᱟᱨᱚ ᱟᱠᱷᱨᱤᱧ ᱠᱚ ᱞᱟᱹᱜᱤᱫ ᱟᱨ ᱥᱩᱱᱩᱢ ᱞᱮᱱ ᱠᱚ ᱞᱟᱹᱜᱤᱫ ᱰᱷᱮᱨ ᱧᱚᱜ ᱜᱮᱞᱮ ᱪᱟᱥᱟ ᱟᱞᱮ ᱚᱱᱟ ᱵᱟᱹᱫᱽ ᱵᱟᱹᱭᱦᱟᱹᱲ ᱠᱚᱨᱮ ᱜᱮᱞᱮ ᱤᱭᱟᱹᱼᱟ ᱩᱱᱟᱹᱜ ᱵᱟᱹᱭᱦᱟᱹᱲ ᱨᱮᱫᱚ ᱩᱱᱟᱹᱜ ᱫᱚ ᱵᱟᱝ ᱦᱩᱭᱩᱜ ᱪᱮᱫᱟᱜ ᱠᱤ ᱟᱫᱚ ᱚᱱᱟ ᱤᱭᱟᱹᱨᱮ ᱫᱟᱜ ᱮᱢᱟᱱᱟ ᱠᱤᱱᱛᱩ ᱵᱟᱭ ᱫᱟᱜ ᱤᱭᱟᱹᱜᱼᱟ ᱥᱮᱫᱚ ᱵᱟᱹᱭᱦᱟᱹᱲ ᱨᱮᱫᱚ ᱦᱮᱸᱥᱮ ᱜᱷᱩᱴᱩ ᱠᱚᱨᱮᱜ ᱛᱚ ᱪᱮᱦᱨᱟᱜ ᱜᱮᱭᱟ ᱥᱮ ᱵᱟᱝ
ᱦᱳᱭ ᱚᱱᱟ ᱜᱷᱩᱴᱩ ᱨᱮᱜᱮ ᱵᱷᱟᱜᱤᱭᱟ ᱚᱱᱟ ᱠᱚᱫᱚ ᱟᱞᱮ ᱵᱷᱟᱜᱤ ᱜᱮᱞᱮ ᱪᱟᱥ ᱛᱟᱦᱮᱸᱱᱟ ᱚᱱᱠᱟ ᱢᱤᱫ ᱰᱮᱲ ᱵᱤᱜᱷᱟᱹ ᱜᱮᱞᱮ ᱪᱟᱥ ᱛᱟᱦᱮᱸᱫ ᱟ ᱛᱩᱲᱤ ᱟᱨ ᱠᱷᱚᱥᱞᱟ ᱦᱚᱸ ᱚᱱᱟ ᱛᱮᱜᱮ ᱯᱩᱨᱟᱹ ᱵᱚᱪᱷᱚᱨ ᱨᱮᱱᱟᱜ ᱥᱩᱱᱩᱢ ᱫᱚ ᱟᱫᱚ ᱦᱟᱱᱮ ᱠᱤᱨᱤᱧ ᱵᱟᱝ ᱦᱩᱭᱩᱜ ᱛᱟᱢᱟ ᱤᱱᱟᱹ ᱛᱮᱜᱮ ᱪᱟᱞᱟᱣ ᱜᱚᱫᱚᱜᱼᱟ
ᱦᱚᱸ
ᱚᱱᱟᱜᱮ ᱥᱩᱵᱤᱫᱷᱟ ᱢᱮᱱᱟᱜᱼᱟ ᱟᱨᱠᱤ
ᱚ ᱟᱨ ᱟᱯᱮ ᱫᱚ ᱞᱟᱹᱭᱮᱫᱼᱟ ᱞᱤᱧ ᱠᱮ ᱟᱯᱮ ᱛᱟᱦᱚᱞᱮ ᱪᱮᱫ ᱛᱮᱯᱮ ᱨᱳᱡᱽᱜᱟᱨ ᱵᱟᱲᱟᱭᱟ ᱚᱲᱟᱜ ᱠᱚ ᱞᱟᱹᱜᱤᱫ
ᱛᱟᱦᱞᱮ ᱚᱲᱟᱜ ᱠᱚᱨᱮ ᱞᱟᱹᱜᱤᱫ ᱫᱚ ᱯᱳᱭᱞᱳ ᱛᱚ ᱡᱚᱛᱚᱠᱷᱚᱱ ᱯᱳᱭᱞᱳ ᱵᱷᱚᱨᱥᱟ ᱫᱚ ᱛᱮᱞᱮ ᱪᱟᱥ ᱟᱵᱟᱫ ᱜᱮ ᱟᱨ ᱚᱱᱟ ᱥᱟᱶᱛᱮ ᱮᱴᱟᱜ ᱠᱟᱹᱢᱤ ᱠᱚᱫᱚ ᱵᱟᱹᱱᱩᱜ ᱛᱟᱞᱮᱭᱟ ᱚᱱᱮ ᱚᱱᱟ ᱵᱟᱫ ᱠᱟᱛᱮᱫ ᱫᱚ ᱛᱩᱲᱤ ᱠᱚᱥᱞᱟ ᱞᱮ ᱪᱟᱥ ᱜᱮᱭᱟ ᱦᱩᱲᱩ ᱵᱟᱫ ᱠᱟᱛᱮᱫ ᱫᱚ ᱤᱱᱟᱹ ᱜᱮ
ᱟᱞᱮ ᱦᱚᱸ ᱤᱱᱠᱟᱹ ᱦᱩᱲᱩ ᱪᱟᱥ ᱫᱚᱱᱟᱝ ᱩᱱᱟᱹᱜ ᱵᱟᱞᱮ ᱪᱟᱥᱟ ᱠᱚᱢ ᱧᱚᱜ ᱞᱮ ᱪᱟᱥᱟ ᱤᱭᱟᱹ ᱠᱟᱹᱴᱤᱡ ᱰᱷᱮᱨ ᱧᱚᱜ ᱤᱭᱟᱹ ᱠᱚᱞᱮ ᱟᱹᱥᱩᱞ ᱠᱟᱫ ᱠᱚᱣᱟ ᱥᱩᱠᱨᱤ ᱠᱚ ᱥᱩᱠᱨᱤ ᱛᱮᱜᱮ ᱠᱟᱹᱴᱤᱡ ᱨᱚᱡᱽᱜᱟᱨ ᱵᱟᱲᱟᱭᱟᱞᱮ ᱚᱲᱟᱜ ᱠᱚ ᱞᱟᱹᱜᱤᱫ ᱥᱩᱱᱩᱢ ᱵᱩᱞᱩᱢ ᱤᱭᱟᱹ ᱠᱚ ᱞᱟᱜᱤᱫ ᱚᱱᱠᱟ ᱫᱚ ᱚᱱᱟ ᱥᱩᱠᱨᱤ ᱛᱮᱜᱮ ᱦᱩᱭᱩᱜᱼᱟ
ᱦᱩᱸ
ᱥᱩᱠᱨᱤ ᱱᱚᱛᱮ ᱢᱤᱫ ᱥᱩᱢᱚᱭ ᱫᱚᱢᱮ ᱠᱚ ᱪᱟᱥᱮᱫ ᱠᱚ ᱛᱟᱦᱮᱸᱱᱟ ᱟᱞᱮ ᱩᱱ ᱥᱩᱢᱚᱭ ᱞᱮ ᱫᱚᱦᱚ ᱞᱮᱫ ᱠᱚᱣᱟ ᱟᱫᱚ ᱢᱤᱫ ᱵᱚᱪᱷᱚᱨ ᱪᱮᱫ ᱪᱤᱠᱟᱹᱭᱮᱱᱟ ᱚᱱᱠᱟ ᱟᱹᱰᱤ ᱟᱢᱫᱟ ᱜᱮᱠᱚ ᱜᱚᱡ ᱮᱱ ᱛᱟᱠᱚᱣᱟ ᱟᱹᱰᱤ ᱦᱚᱲ ᱨᱮᱱ ᱛᱚ ᱟᱹᱰᱤ ᱟᱢᱫᱟ ᱯᱚᱭᱥᱟ ᱜᱮ ᱞᱚᱜ ᱥᱟᱱ ᱛᱟᱠᱚᱣᱟ ᱟᱫᱚ ᱚᱱᱟ ᱯᱚᱨᱮ ᱩᱱᱟᱹᱜ ᱵᱟᱠᱚ ᱥᱟᱢᱟᱡ ᱫᱟᱨ ᱜᱮ ᱦᱚᱲ ᱠᱚ ᱪᱟᱥ ᱥᱩᱠᱨᱤ ᱪᱟᱥ
ᱚᱻ ᱛᱟᱦᱮ ᱟᱯᱮ ᱨᱮᱱ ᱫᱚ ᱢᱮᱱᱟᱜ ᱠᱚᱣᱟ ᱥᱮ ᱵᱟᱝ ᱥᱩᱠᱨᱤ ᱠᱚ
ᱱᱤᱭᱟᱹ ᱥᱮᱨᱢᱟ ᱫᱚ ᱪᱮᱞᱮ ᱦᱚᱸ ᱵᱟᱹᱱᱩᱜ ᱠᱚ ᱛᱟᱞᱮᱭᱟ ᱟᱨᱠᱤ ᱱᱤᱛᱚᱜ ᱫᱚ
ᱚ ᱟᱨ ᱱᱤᱛᱚᱜ ᱫᱚ ᱟᱯᱮ ᱥᱮᱫ ᱫᱚ ᱛᱟᱦᱞᱮ ᱡᱟᱦᱟᱸ ᱥᱩᱠᱨᱤ ᱦᱚᱯᱚᱱ ᱫᱚ ᱛᱤᱱᱟᱹᱜ ᱫᱟᱢ
ᱥᱩᱠᱨᱤ ᱦᱚᱯᱚᱱ ᱱᱚᱛᱮ ᱠᱚ ᱫᱟᱢ ᱟᱠᱚ ᱠᱟᱱᱟ ᱮᱸᱫ ᱯᱮ ᱦᱟᱡᱟᱨ ᱜᱟᱱ ᱠᱚ ᱫᱟᱢ ᱟᱠᱚ ᱠᱟᱱᱟ
ᱟᱞᱮᱥᱮᱫ ᱦᱚᱸ ᱤᱱᱠᱟᱹ ᱫᱚ ᱱᱤᱛᱚᱜ ᱫᱚ ᱟᱞᱮ ᱥᱮᱫ ᱫᱚ ᱥᱩᱠᱨᱤ ᱫᱚ ᱵᱚᱦᱩᱛ ᱰᱟᱹᱨ ᱟᱠᱟᱱᱟ ᱚᱲᱟᱜ ᱫᱚ ᱚᱲᱟᱜ ᱯᱟᱸᱪ ᱪᱷᱚᱴᱤ ᱥᱩᱠᱨᱤ ᱫᱚᱢ ᱧᱟᱢ ᱠᱚᱜᱮᱭᱟ ᱮᱱᱠᱷᱟᱡ ᱫᱚ ᱩᱱᱟᱹᱜ ᱥᱩᱠᱨᱤ ᱦᱚᱯᱚᱱ ᱥᱮᱞᱤᱝ ᱠᱚᱢ ᱜᱚᱫ ᱠᱟᱱᱟ ᱫᱟᱢ ᱠᱚ ᱮᱱᱠᱷᱟᱱ ᱟᱞᱮ ᱦᱚᱸ ᱱᱚᱛᱮ ᱥᱟᱲᱮ ᱛᱤᱱ ᱦᱟᱡᱟᱨ ᱠᱟᱛᱮᱫ ᱜᱮ ᱱᱤᱛᱚᱜ ᱫᱚ ᱥᱮᱞᱤᱝ ᱪᱟᱞᱟᱜ ᱢᱟᱲᱟᱝ ᱫᱚ ᱮ ᱢᱤᱫ ᱥᱟᱞ ᱢᱤᱫ ᱵᱚᱪᱷᱚᱨ ᱜᱟᱱ ᱢᱟᱲᱟᱝ ᱫᱚ ᱪᱟᱨ ᱯᱟᱸᱪ ᱦᱟᱡᱟᱨ ᱛᱮᱠᱚ ᱪᱟᱞᱟᱜ ᱠᱟᱱ ᱛᱟᱦᱮᱸᱱᱟ ᱱᱤᱛᱚᱜ ᱫᱚ ᱥᱟᱲᱮ ᱛᱤᱱ ᱦᱟᱡᱟᱨ ᱛᱮ ᱦᱚᱸ ᱵᱟᱭ ᱠᱚᱣᱟ ᱛᱤᱱ ᱦᱟᱡᱟᱨ ᱟᱨᱦᱚᱸ ᱯᱚᱸᱪᱤᱥ ᱥᱚ ᱠᱚᱢ ᱟᱠᱚ ᱢᱮ᱾ ᱚᱱᱟ ᱦᱚᱸ ᱢᱤᱫ ᱥᱮᱫ ᱫᱚ ᱠᱟᱹᱴᱤᱡ ᱤᱭᱟᱹ ᱧᱚᱜ ᱜᱮᱭᱟ, ᱨᱚᱡᱽᱜᱟᱨ ᱦᱳᱭᱳᱜ ᱛᱟᱵᱤᱱ ᱜᱤᱭᱟ᱾
ᱦᱳᱭ ᱟᱨ ᱛᱟᱦᱞᱮ ᱚᱱᱛᱮ ᱟᱯᱮ ᱚᱱᱛᱮ ᱫᱚ ᱤᱭᱟᱹ ᱠᱚ ᱪᱮᱫ ᱜᱮᱭᱟ ᱵᱤᱨ ᱵᱩᱨᱩ ᱨᱮ ᱪᱮᱫ ᱫᱟᱨᱮ ᱠᱚ ᱧᱟᱢᱚᱜ ᱜᱮᱭᱟ ᱪᱮᱫ ᱞᱮᱠᱟᱱᱟᱜ
ᱵᱤᱨ ᱵᱩᱨᱩ ᱫᱟᱨᱮ ᱨᱮᱫᱚ ᱟᱨ ᱫᱟᱨᱮ ᱠᱚ ᱵᱟᱞᱤᱧ ᱞᱟᱹᱭ ᱫᱟᱲᱮᱭᱟᱜ ᱠᱟᱱᱟ ᱱᱤᱛᱚᱜ ᱫᱚ
ᱟᱸᱡᱚᱢ ᱮᱫᱟ ᱵᱤᱱ
ᱟᱡᱚᱢ ᱠᱮᱫᱟᱞᱤᱧ ᱞᱟᱹᱭᱼᱟᱞᱤᱧ ᱩᱱᱟᱹᱜ ᱧᱩᱛᱩᱢ ᱵᱟᱞᱤᱧ ᱵᱟᱲᱟᱭᱟ ᱟᱹᱵᱤᱱ ᱚᱱᱛᱮ
ᱟᱞᱮ ᱱᱚᱛᱮ ᱫᱚ ᱡᱮᱢᱚᱱ ᱥᱟᱨᱡᱚᱢ ᱫᱟᱨᱮ ᱠᱚ ᱟᱠᱟᱥᱵᱟᱱᱤ ᱫᱟᱨᱮ ᱠᱚᱫᱚ ᱢᱮᱱᱟᱜ ᱜᱮᱭᱟ ᱵᱟᱜᱟᱱ ᱠᱚ ᱢᱮᱱᱟᱜᱼᱟ ᱟᱨ ᱛᱟᱨᱯᱚᱨ ᱢᱟᱛᱠᱚᱢ ᱫᱟᱨᱮ ᱠᱚ ᱧᱟᱢᱚᱜ ᱜᱮᱭᱟ ᱟᱨ ᱚᱱᱮ ᱢᱩᱨᱩᱫ ᱱᱟᱹᱲᱤ ᱧᱟᱢᱚᱜ ᱜᱮᱭᱟ ᱢᱩᱨᱩᱫ ᱫᱟᱨᱮ ᱫᱚᱯᱮ ᱧᱮᱞ ᱟᱠᱟᱫ ᱜᱮᱭᱟ ᱛᱚ ᱚᱱᱟ ᱨᱮᱱᱟᱜ ᱱᱟᱹᱲᱤ ᱦᱚᱸ ᱦᱳᱭᱳᱜᱼᱟ ᱛᱚ
ᱦᱚᱸ ᱦᱚᱸ
ᱟᱞᱮ ᱥᱮᱫ ᱫᱚ ᱚᱱᱟ ᱱᱟᱲᱤ ᱛᱮᱫ ᱜᱮ ᱫᱚᱢᱮ ᱧᱟᱢᱚᱜᱼᱟ, ᱫᱟᱨᱮ ᱫᱚ ᱩᱱᱟᱹᱜ ᱵᱟᱝ ᱧᱟᱢᱚᱜ ᱜᱮᱭᱟ᱾
ᱦᱚᱭ᱾
ᱟᱨ ᱛᱟᱞᱚᱦᱮ ᱤᱭᱟᱹ ᱠᱚᱫᱚ ᱵᱟᱯᱮ ᱜᱟᱞᱟᱝ ᱮᱻᱵᱚ ᱯᱟᱹᱴᱤᱭᱟᱹ ᱠᱚ ᱵᱟᱯᱮ ᱵᱮᱱᱟᱣ ᱜᱮᱭᱟ ᱱᱤᱭᱟᱹ ᱠᱚᱛᱮ? ᱠᱷᱤᱡᱩᱨ ᱥᱟᱠᱟᱢ ᱨᱚᱦᱚᱲ ᱠᱟᱛᱮᱜ ᱯᱟᱹᱴᱤᱭᱟᱹ ᱠᱚ ᱵᱮᱱᱟᱣ ᱫᱚ᱾
ᱟᱞᱮ ᱱᱚᱛᱮ ᱫᱚ